ᱦᱮᱞᱳ
ᱦᱮᱸ ᱜᱚᱢᱠᱮ ᱞᱟᱹᱭ ᱢᱮ ᱦᱮᱸ ᱦᱮᱞᱳ ᱦᱮᱞᱳ ᱜᱚᱢᱠᱮ
ᱦᱮᱸ ᱡᱚᱦᱟᱨ ᱜᱮ ᱜᱚᱢᱠᱮ ᱦᱮᱞᱳ
ᱦᱮᱸ ᱡᱚᱦᱟᱨ ᱜᱮ ᱜᱚᱢᱠᱮ ᱞᱟᱹᱭ ᱢᱮ
ᱦᱮᱸ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ?
ᱮᱭᱛᱚ ᱫᱩᱲᱩᱵ ᱵᱟᱲᱟ ᱦᱩᱭ ᱠᱟᱱᱟ ᱟᱢ ᱜᱮ ᱞᱟᱹᱭᱢᱮ ᱪᱮᱜ ᱮᱢ ᱪᱮᱠᱟ ᱵᱟᱲᱟᱭᱮᱫ ᱠᱟᱱᱟ
ᱤᱧᱦᱚᱸ ᱫᱩᱲᱩᱵ ᱵᱟᱲᱟ ᱜᱮ ᱛᱟᱞᱦᱮ ᱟᱯᱮᱥᱮᱫ ᱫᱚ ᱥᱤᱛᱩᱝ ᱠᱟᱫᱟᱭ ᱥᱮ ᱵᱟᱝ
ᱦᱮᱸ ᱟᱞᱮᱥᱮᱫ ᱢᱟ ᱟᱰᱹᱤ ᱨᱟᱜᱤ ᱜᱮ ᱥᱤᱛᱩᱝ ᱠᱟᱫᱟ ᱮᱠᱫᱚᱢ ᱪᱚᱞᱞᱤᱥ ᱰᱤᱜᱽᱨᱤ ᱴᱮᱢᱯᱟᱨᱮᱪᱟᱨ
ᱚ ᱟᱪᱪᱷᱟ
ᱦᱳᱭ
ᱜᱚᱨᱚᱢ ᱛᱚ ᱛᱟᱞᱦᱮ ᱵᱷᱟᱜᱮ ᱜᱮ ᱵᱩᱡᱷᱟᱹᱜ ᱠᱟᱱᱟ
ᱦᱮᱸ ᱜᱚᱨᱚᱢ ᱫᱚ ᱵᱷᱟᱜᱮ ᱜᱮ ᱵᱩᱡᱷᱟᱹᱜ ᱠᱟᱱᱟ ᱟᱨ ᱟᱯᱮ ᱠᱚ
ᱦᱩᱸ ᱟᱞᱮ ᱥᱮᱫ ᱦᱚᱸ ᱵᱷᱟᱜᱮ ᱜᱮ ᱟᱹᱰᱤ ᱡᱟᱹᱥᱛᱤ ᱩᱫᱽᱜᱟᱹᱨ ᱦᱮᱸ ᱡᱚᱢ ᱵᱟᱲᱟ ᱦᱩᱭ ᱠᱟᱱᱟ ᱛᱟᱞᱦᱮ ᱟᱯᱮ ᱫᱚ ᱵᱤᱨ ᱫᱤᱥᱚᱢ ᱥᱮ ᱵᱤᱞᱟᱹᱛ ᱫᱤᱥᱚᱢ
ᱟᱞᱮ ᱢᱟ ᱮᱠᱫᱚᱢ ᱵᱟᱝᱞᱟ ᱫᱤᱥᱚᱢ ᱯᱷᱮᱰ
ᱚ ᱢᱟᱱᱮ ᱟᱯᱮ ᱫᱚ ᱵᱤᱨ ᱫᱤᱥᱚᱢ ᱯᱮ ᱯᱟᱲᱟᱜ ᱜᱮᱭᱟ ᱥᱮ ᱢᱟᱱᱮ ᱵᱤᱨ ᱫᱤᱥᱚᱢ ᱟᱨᱠᱤ ᱢᱟᱱᱮ ᱫᱤᱥᱚᱢ ᱫᱚ ᱢᱟᱱᱮ ᱵᱤᱨ ᱫᱤᱥᱚᱢ ᱥᱮ ᱵᱤᱞᱟᱹᱛ ᱫᱤᱥᱚᱢ ᱪᱮᱫ ᱞᱮᱠᱟ ᱟᱨᱠᱤ?
ᱟᱞᱮ ᱥᱮᱫ ᱫᱚ ᱵᱤᱨ ᱫᱤᱥᱚᱢ ᱟᱞᱮᱥᱮᱫ ᱫᱚ ᱮᱠᱮᱱ ᱪᱟ ᱵᱟᱜᱟᱱ ᱦᱮᱱᱟᱜᱼᱟ ᱟᱱᱟᱨᱚᱥ ᱵᱟᱜᱟᱱ ᱪᱟ ᱵᱟᱜᱟᱱ
ᱚ ᱟᱱᱟᱨᱚᱥ ᱠᱚ ᱵᱟᱝ ᱟᱱᱟᱨᱚᱥ ᱪᱤᱠᱟ ᱠᱟᱛᱮ ᱯᱮ
ᱟᱱᱟᱨᱚᱥ ᱟᱱᱟᱨᱚᱥ ᱢᱟ ᱯᱟᱹᱦᱤᱞ ᱨᱮᱢᱟ ᱢᱟ ᱡᱮᱢᱚᱱ ᱦᱩᱲᱩ ᱵᱟᱠᱚ ᱪᱟᱥᱫᱟ ᱚᱱᱠᱟ ᱜᱮ ᱢᱟᱱᱮ ᱥᱤ ᱦᱩᱭᱩᱜ ᱠᱟᱱᱟ ᱞᱟᱦᱟ ᱨᱮᱫᱚ ᱥᱤ ᱠᱟᱛᱮᱫ ᱜᱮ ᱢᱟᱱᱮ ᱟᱱᱟᱨᱚᱥ ᱨᱮᱭᱟᱜ ᱢᱤᱫ ᱴᱮᱡ ᱫᱟᱨᱮ ᱧᱟᱢᱚᱜ ᱠᱟᱱᱟ ᱟᱱᱟᱨᱚᱥ ᱫᱟᱨᱮ ᱦᱳᱭ ᱚᱱᱟᱜᱮ ᱨᱚᱦᱚᱭ ᱦᱩᱭᱩᱜ ᱠᱟᱱᱟ ᱛᱟᱯᱚᱨᱮ ᱚᱱᱟ ᱠᱚ ᱟᱛᱮ ᱪᱷᱚᱭ ᱢᱟᱥ ᱥᱟᱛ ᱢᱟᱥ ᱟᱴ ᱢᱟᱥ ᱢᱟᱱᱮ ᱢᱤᱫ ᱵᱚᱪᱷᱚᱨ ᱢᱚᱫᱷᱮᱨᱮ ᱢᱟᱱᱮ ᱯᱮ ᱯᱩᱱ ᱫᱷᱚᱢ ᱟᱱᱟᱨᱚᱥ ᱧᱟᱢᱚᱜ ᱠᱟᱱᱟ᱾ ᱚᱱᱟ ᱦᱚᱸ ᱥᱮᱢ ᱡᱮᱢᱚᱱ ᱩᱞ ᱠᱟᱱᱴᱷᱟᱲ ᱞᱮᱠᱟ ᱜᱮ ᱡᱚᱜ ᱠᱟᱱᱟ ᱚᱱᱟ ᱦᱚᱸ ᱦᱳᱭ ᱢᱟᱱᱮ ᱢᱤᱫᱴᱮᱡ ᱫᱟᱨᱮ ᱨᱮ ᱥᱟᱵ ᱠᱟᱜ ᱢᱮ ᱯᱮ ᱫᱷᱚᱢ ᱜᱟᱡ ᱧᱟᱢᱚᱜᱼᱟ ᱡᱚ
ᱛᱟᱞᱦᱮ
ᱦᱮᱸ
ᱱᱤᱛᱚᱜ
ᱱᱤᱛᱚᱜ ᱟᱱᱟᱨᱚᱥ ᱫᱚᱞᱮ ᱪᱟᱥ ᱫᱚᱞᱮ ᱪᱟᱥ ᱠᱟᱜ ᱜᱮᱭᱟ ᱟᱸᱡᱚᱢᱼᱚᱜ ᱠᱟᱱᱟ
ᱦᱮᱸ ᱦᱮᱸ ᱟᱸᱡᱚᱢᱼᱚᱜ ᱠᱟᱱᱟ
ᱮᱸᱜ ᱚᱱᱮ ᱪᱮᱫ ᱠᱚ ᱢᱮᱛᱟᱜ ᱠᱟᱱ ᱟᱱᱟᱨᱚᱥ ᱫᱚᱞᱮ ᱪᱟᱥ ᱟ ᱠᱟᱜ ᱜᱮᱭᱟ ᱵᱷᱟᱜᱤ ᱜᱮ ᱥᱚᱸᱜᱮᱛᱮ ᱟᱨᱦᱚᱸ ᱪᱟ ᱜᱚᱰᱟ ᱠᱚ ᱦᱮᱸᱱᱟᱜ ᱜᱮᱭᱟ ᱪᱟ ᱪᱟ ᱞᱮ ᱪᱟᱥ ᱠᱟᱫᱟ
ᱚ ᱟᱪᱪᱷᱟ ᱛᱟᱦᱞᱮ ᱟᱯᱮ ᱫᱚ ᱦᱩᱲᱩ ᱠᱚᱫᱚ ᱯᱮ ᱨᱚᱦᱚᱭ ᱜᱮᱭᱟ ᱥᱮ ᱵᱟᱝ?
ᱟᱞᱮᱥᱮᱫ ᱫᱚ ᱦᱩᱲᱩ ᱫᱚ ᱵᱟᱝ ᱦᱩᱭᱩᱜᱼᱟ ᱟᱞᱮ ᱥᱮᱫ ᱫᱚ ᱟᱹᱰᱤ ᱜᱷᱩᱴᱩ ᱡᱟᱭᱜᱟ ᱠᱟᱱᱟ ᱛᱚ ᱵᱤᱨ ᱵᱩᱨᱩ ᱡᱟᱭᱜᱟ
ᱚ ᱟᱪᱪᱷᱟ ᱟᱪᱪᱷᱟ ᱚ ᱛᱟᱞᱦᱮ
ᱦᱳᱭ ᱟᱞᱮ ᱫᱚ ᱱᱚᱛᱮ ᱞᱮ ᱯᱟᱲᱟᱣᱱᱟ ᱥᱤᱠᱤᱢ ᱵᱷᱩᱴᱟᱱ ᱱᱮᱯᱟᱞ ᱯᱷᱮᱴ
ᱚ ᱟᱪᱪᱷᱟ ᱟᱪᱪᱷᱟ
ᱦᱳᱭ ᱚᱱᱟ ᱛᱮ ᱟᱞᱮ ᱥᱮᱫ ᱫᱚ ᱰᱷᱟᱠᱟᱫ ᱰᱩᱠᱩᱡ ᱮᱠᱮᱱ ᱫᱷᱤᱨᱤ
ᱚ
ᱢᱟᱱᱮ ᱚᱱᱟ ᱠᱚᱫᱚ ᱵᱟᱝ ᱦᱩᱭᱩᱜᱼᱟ ᱫᱟᱜ ᱮᱠᱫᱚᱢ ᱜᱟᱰᱟ ᱡᱟᱹᱥᱛᱤ ᱜᱮᱭᱟ ᱞᱟᱹᱴᱩ ᱞᱟᱹᱴᱩ ᱠᱟᱴᱟ ᱦᱟᱱᱛᱮ ᱱᱟᱛᱮ ᱪᱟᱞᱟᱜ ᱠᱟᱱᱟ ᱢᱟᱱᱮ ᱩᱥᱩᱞ ᱩᱥᱩᱞ ᱜᱮᱭᱟ ᱛᱷᱚ ᱚᱱᱟᱛᱮ ᱵᱟᱝ ᱦᱩᱭᱩᱜᱼᱟ ᱪᱟᱥ
ᱚᱸᱻ
ᱟᱨ ᱟᱯᱮ ᱥᱮᱫ ᱠᱷᱟᱹᱞᱤ ᱦᱩᱲᱩ ᱥᱮᱥᱮᱫ ᱦᱩᱭᱩᱜ ᱠᱟᱱᱟ ᱟᱯᱮ ᱥᱮᱫ ᱫᱚ?
ᱟᱫᱚ ᱦᱩᱲᱩᱞᱮ ᱪᱟᱥᱫᱟ ᱱᱤᱛᱳᱜ ᱛᱚᱞᱟ ᱠᱚ ᱜᱤᱰᱤ ᱦᱩᱭᱩᱜ ᱠᱟᱱᱟ ᱾
ᱡᱚᱸᱰᱨᱟ, ᱜᱷᱩᱢ,
ᱟᱫᱚ ᱱᱤᱛᱚᱜ ᱫᱚ ᱡᱟᱹᱥᱛᱤ ᱫᱚ ᱟᱞᱮ ᱥᱮᱫ ᱫᱚ ᱱᱤᱛᱚᱜ ᱫᱚ ᱤᱭᱟᱹ ᱦᱩᱲᱩ ᱜᱮᱠᱚ ᱪᱟᱥᱟ ᱱᱤᱛᱚᱜ ᱫᱚ ᱛᱚᱞᱟ ᱠᱚᱠᱚ ᱜᱤᱰᱤ ᱛᱟᱞᱮᱭᱟ ᱵᱚᱨᱥᱟ ᱠᱟᱞ ᱥᱮᱴᱮᱨᱚᱜ ᱠᱟᱱᱟ ᱛᱚ ᱮᱭ ᱠᱟᱨᱚᱱ ᱛᱮ ᱟᱞᱮ ᱥᱮᱫ ᱫᱚ ᱛᱟᱞᱦᱮ ᱟᱯᱮ ᱫᱚ ᱢᱟᱱᱮ ᱪᱮᱫ ᱛᱮᱯᱮ ᱢᱟᱱᱮ ᱤᱭᱟᱹ ᱟᱱᱟᱨᱚᱥ ᱯᱮ ᱨᱚᱦᱚᱭ ᱮᱫᱟ ᱢᱟᱱᱮ ᱪᱮᱫ ᱛᱮᱯᱮ ᱥᱤ ᱜᱮᱭᱟ ᱟᱯᱮ ᱫᱚ?
ᱴᱨᱟᱠᱴᱟᱨ ᱛᱮᱞᱮ ᱥᱤ ᱮᱫ ᱠᱟᱱᱟ᱾ ᱴᱨᱟᱠᱴᱟᱨ ᱛᱮ ᱱᱮᱛᱟᱨ ᱫᱚ ᱟᱞᱮ ᱥᱮᱫ ᱫᱚ ᱱᱟᱦᱮᱞ ᱛᱮᱫᱚ ᱵᱟᱝ ᱦᱩᱭᱩᱜᱼᱟ ᱟᱹᱰᱤ ᱠᱮᱴᱮᱡ ᱦᱟᱥᱟ ᱛᱚ ᱦᱮᱸ ᱚᱱᱟᱛᱮ ᱢᱟᱱᱮ ᱠᱟᱭᱛᱮ ᱴᱨᱟᱠᱴᱟᱨ
ᱚ
ᱦᱮᱸ ᱰᱟᱣᱩᱱ ᱰᱟᱣᱩᱱ ᱡᱟᱭᱜᱟ ᱠᱚᱨᱮ ᱢᱤᱫ ᱵᱟᱨᱭᱟ ᱦᱩᱭᱩᱜ ᱜᱮᱭᱟ ᱚᱱᱟ ᱦᱩᱲᱩ ᱠᱚᱠᱚ ᱪᱟᱥ ᱫᱚᱢ ᱵᱟᱲᱟᱭ ᱜᱮᱭᱟ ᱾
ᱚ ᱟᱨ ᱱᱚᱣᱟ ᱫᱚ ᱤᱭᱟᱹ ᱥᱮᱨᱢᱟ ᱨᱮ ᱢᱟᱱᱮ ᱦᱮᱸ ᱢᱮᱱᱢᱮ
ᱦᱮᱸ ᱞᱟᱹᱭᱢᱮ ᱞᱟᱹᱭ ᱢᱮ ᱦᱮᱸ ᱞᱟᱹᱭ ᱢᱮ ᱾
ᱞᱟᱹᱭᱫᱟᱹᱧ ᱤᱭᱟᱹ ᱪᱮᱫ ᱠᱚ ᱞᱟᱹᱭᱟ ᱤᱭᱟᱹ ᱢᱟᱱᱮ ᱥᱮᱨᱢᱟᱨᱮ ᱢᱤᱫ ᱵᱚᱪᱷᱚᱨ ᱨᱮ ᱟᱨᱠᱤ ᱢᱟᱱᱮ ᱛᱤᱱᱟᱹᱜ ᱤᱭᱟᱹ ᱛᱤᱱ ᱫᱷᱟᱣ ᱯᱮ ᱪᱟᱥ ᱜᱮᱭᱟ? ᱚᱱᱟ ᱤᱭᱟᱹ ᱠᱚᱫᱚ ᱥᱮ ᱢᱤᱫ ᱫᱷᱟᱣ ᱨᱚᱦᱚᱭ ᱞᱮᱠᱷᱟᱱ ᱜᱮ
ᱦᱮᱸ ᱟᱱᱟᱨᱚᱥ ᱫᱚ ᱢᱤᱫ ᱫᱚᱢ ᱨᱚᱦᱚᱭ ᱞᱮᱠᱟᱡ ᱜᱮ ᱦᱩᱭᱩᱜ ᱠᱟᱱᱟ ᱟᱨ ᱚᱱᱟ ᱪᱟ ᱵᱟᱜᱟᱱ ᱫᱚ ᱢᱟᱱᱮ ᱚᱱᱟ ᱫᱚ ᱚᱱᱟ ᱫᱚ ᱮᱠᱫᱚᱢ ᱯᱟᱨᱢᱟᱱᱮᱱᱴ ᱞᱤ ᱢᱤᱫ ᱫᱷᱚᱢ ᱨᱚᱦᱚᱭ ᱞᱮᱠᱷᱟᱡ ᱫᱚ ᱠᱷᱟᱹᱞᱤ ᱚᱱᱟ ᱫᱚ ᱠᱚ ᱞᱟᱹᱭᱟ ᱨᱟᱱ ᱠᱚ ᱚᱱᱟ ᱠᱚ ᱥᱯᱨᱮ ᱠᱟᱛᱮᱫ ᱜᱮ ᱚᱱᱟ ᱫᱚ ᱦᱩᱭᱩᱜ ᱠᱟᱱᱟ ᱠᱚᱞᱚᱢ ᱦᱩᱭᱩᱜ ᱠᱟᱱᱟ, ᱢᱟᱜᱽ ᱦᱩᱭᱩᱜ ᱠᱟᱱᱟ, ᱦᱟᱣᱟᱭ ᱦᱩᱭᱩᱜ ᱠᱟᱱᱟ ᱾ ᱨᱮᱭᱟᱲ ᱫᱤᱱ ᱫᱚ ᱵᱟᱝ ᱦᱩᱭᱩᱜᱼᱟ ᱟᱹᱭ
ᱟᱨ ᱪᱮᱫ ᱠᱚ ᱞᱟᱹᱭᱟ ᱡᱟᱦᱟᱸ ᱟᱱᱟᱨᱚᱥ ᱫᱟᱨᱮ ᱯᱮ ᱨᱚᱦᱚᱭ ᱠᱟᱫᱟ ᱚᱱᱟ ᱟᱱᱟᱨᱚᱥ ᱫᱟᱨᱮ ᱨᱮᱫᱚ ᱢᱮᱫᱴᱟᱝ ᱜᱮ ᱡᱚᱜᱼᱟ?
ᱦᱮᱸ ᱢᱤᱫᱴᱮᱡ ᱜᱮ ᱡᱚᱜᱼᱟ ᱚᱱᱟ ᱫᱚ ᱾
ᱚ ᱟᱨ ᱚᱱᱟ ᱢᱮᱫᱴᱟᱝ ᱡᱚ ᱢᱟᱱᱮ ᱡᱚ ᱠᱟᱛᱮ ᱟᱫᱚ ᱚᱱᱟ ᱫᱟᱨᱮ ᱫᱚ ᱢᱟᱱᱮ ᱜᱚᱡᱚᱜᱼᱟ ᱥᱮ ᱡᱟᱜ ᱜᱤᱰᱤ ᱠᱟᱜ-ᱟ ᱯᱮ?
ᱵᱟᱝ ᱵᱟᱝ ᱚᱱᱟ ᱫᱚ ᱢᱤᱫᱴᱮᱡ ᱜᱮ ᱡᱚᱜᱼᱟ ᱡᱚ ᱠᱟᱛᱮᱫ ᱟᱨᱦᱚᱸ ᱚᱱᱟ ᱨᱮᱭᱟᱜ ᱢᱤᱫᱴᱮᱡ ᱮᱴᱟᱜ ᱟᱨ ᱮᱴᱟᱜ ᱥᱮᱫ ᱠᱷᱚᱡ ᱰᱟᱹᱨ ᱞᱮᱠᱟ ᱛᱩᱫ ᱰᱟᱹ ᱰᱟᱹᱨ ᱞᱮᱠᱟ ᱡᱮᱢᱚᱱ ᱵᱟᱝ ᱛᱩᱫᱩᱜ ᱜᱮᱭᱟ? ᱯᱚᱭᱮᱱᱴ ᱦᱳᱭ ᱚᱱᱠᱟᱜᱮ ᱚᱱᱟ ᱦᱚᱸ ᱫᱟᱨᱮ ᱩᱰᱩᱠᱚᱜᱼᱟ ᱦᱳᱭ ᱚᱱᱟ ᱨᱮᱭᱟᱜ ᱦᱚᱸ ᱡᱚᱜᱼᱟ ᱾ ᱦᱮᱸ ᱢᱟᱱᱮ ᱢᱤᱫᱴᱮᱱ ᱡᱚᱟᱜ ᱯᱮ ᱫᱷᱚᱢ ᱡᱚᱼᱟ ᱢᱤᱫᱴᱮᱱ ᱝᱟᱹᱨᱤ
ᱚ ᱟᱪᱪᱷᱟ ᱟᱨ ᱪᱮᱫ ᱠᱚ ᱞᱟᱹᱭᱟ ᱛᱤᱱᱟᱹᱜ ᱢᱟᱱᱮ ᱤᱭᱟᱹ ᱨᱚᱦᱚᱭ ᱠᱟᱛᱮᱮᱫ ᱛᱤᱱᱟᱹᱜ ᱫᱤᱱ ᱯᱚᱨᱮ ᱵᱤᱞᱤᱜᱼᱟ ᱚᱱᱟ?
ᱨᱚᱦᱚᱭ ᱠᱟᱛᱮᱮᱫ ᱵᱤᱞᱤᱜ ᱚᱱᱟ ᱢᱟᱱᱮ ᱵᱚᱪᱷᱚᱨ ᱨᱮ ᱨᱮ ᱯᱮ ᱫᱷᱚᱢ ᱫᱚ ᱧᱟᱢᱚᱜᱼᱟ ᱵᱤᱞᱤ ᱵᱤᱞᱤ ᱫᱚ ᱱᱤᱡᱮᱨᱛᱮ ᱵᱤᱞᱤ ᱦᱩᱭᱩᱜ ᱠᱟᱱᱟ ᱡᱮᱢᱚᱱ ᱪᱷᱚᱴ ᱯᱩᱡᱟᱹ ᱦᱩᱭᱱᱟ, ᱱᱚᱛᱮ ᱟᱵᱟᱨ ᱥᱤᱡᱤᱱ ᱦᱩᱭᱱᱟ ᱾ ᱦᱳᱭ ᱢᱟᱱᱮ ᱚᱱᱟ ᱫᱚ ᱢᱟᱱᱮ ᱥᱯᱨᱮ ᱛᱮᱠᱚ ᱵᱤᱞᱤᱭᱮᱫ ᱠᱟᱱᱟ
ᱚ ᱟᱪᱪᱷᱟ ᱟᱪᱪᱷᱟ
ᱦᱮᱸ
ᱚ ᱱᱚᱝᱠᱟᱞᱮ ᱟᱞ ᱟᱞᱮ ᱥᱮᱫ ᱦᱚᱸ ᱟᱱᱟᱨᱚᱥ ᱫᱟ--ᱨᱮᱫᱚ ᱢᱮᱱᱟᱜᱼᱟ ᱢᱟᱱᱮ ᱠᱷᱩᱵ ᱮ ᱩᱱᱟᱹᱜ ᱫᱚ ᱵᱟᱹᱱᱩᱜᱼᱟ ᱟᱯᱮ ᱞᱮᱠᱟ ᱫᱚ ᱢᱟᱱᱮ ᱦᱟᱞᱠᱟ ᱦᱟᱞᱠᱟ ᱢᱟᱱᱮ ᱠᱟᱹᱴᱤᱡ ᱠᱟᱹᱴᱤᱡ ᱞᱮ ᱨᱚᱦᱚᱭ ᱠᱟᱫᱟ ᱟᱨᱠᱤ ᱮᱢᱱᱤ ᱡᱚᱢ ᱵᱟᱲᱟ ᱞᱮᱠᱟ ᱟᱨᱠᱤ ᱟᱯᱮ ᱫᱚ ᱢᱟᱱᱮ ᱚᱱᱟ ᱫᱚᱯᱮ ᱟᱠᱷᱨᱤᱧᱟ ᱥᱮ ᱪᱮᱫ?
ᱦᱮᱸ ᱟᱞᱮ ᱫᱚᱞᱮ ᱟᱹᱠᱷᱨᱤᱧᱮᱫ ᱠᱟᱱᱟ ᱾ ᱵᱟᱡᱟᱨ ᱨᱮᱴ ᱢᱟ ᱱᱤᱛᱚᱜ ᱢᱟ ᱵᱷᱟᱜᱤ ᱜᱮ ᱟᱹᱰᱤ ᱱᱟᱯᱟᱭ ᱦᱮᱱᱟᱜᱼᱟ ᱟᱞᱮ ᱥᱮᱫ᱾
ᱚ ᱚᱱᱟ ᱫᱚ ᱢᱟᱱᱮ ᱯᱤᱥ ᱦᱤᱥᱟᱹᱵ ᱛᱮᱠᱚ ᱦᱟᱛᱟᱣᱟ ᱥᱮ
ᱦᱮᱸ ᱯᱤᱥ ᱯᱤᱥ ᱯᱤᱥ ᱱᱤᱛᱚᱜ ᱟᱹᱰᱤ ᱵᱷᱟᱹᱜᱤ ᱦᱮᱱᱟᱜᱼᱟ ᱛᱤᱨᱤᱥ ᱴᱟᱠᱟ ᱪᱚᱞᱞᱤᱥ ᱴᱟᱠᱟ ᱯᱤᱥ,
ᱢᱮᱴᱟᱝ ᱢᱮᱴᱟᱝ ᱨᱮᱜᱮ ᱵᱟᱝ
ᱦᱮᱸ ᱮᱸ ᱟᱨ ᱪᱟᱯᱟᱹᱛᱤ ᱦᱚᱸ ᱟᱹᱰᱤ ᱱᱟᱯᱟᱭ ᱜᱮ ᱦᱮᱱᱟᱜ-ᱟ ᱱᱤᱛᱚᱜ ᱦᱚᱸ ᱨᱮᱴ ᱾
ᱚ ᱟᱨ ᱪᱟ ᱯᱟᱹᱛᱤ ᱫᱚ ᱢᱟᱱᱮ ᱚᱱᱟ ᱫᱚ ᱢᱟᱱᱮ ᱚᱱᱟ ᱥᱟᱠᱟᱢ ᱜᱮ ᱪᱟ ᱪᱟ ᱫᱚ ᱡᱩᱛᱩᱜᱼᱟ? ᱥᱮ ᱪᱮ ᱚᱱᱟ
ᱦᱮᱸ ᱦᱮᱸ ᱚᱱᱟ ᱫᱚ ᱥᱟᱠᱟᱢ ᱠᱟᱱ ᱜᱮᱭᱟ ᱪᱟᱟ ᱾
ᱚ ᱟᱪᱪᱷᱟ ᱾
ᱦᱮᱸ ᱢᱟᱱᱮ ᱚᱱᱟ ᱫᱚ ᱯᱟᱛᱤ ᱠᱚ ᱥᱤᱫ ᱠᱮᱛᱮᱫ ᱯᱟᱹᱛᱤ ᱥᱤᱛ ᱠᱟᱛᱮᱫ ᱪᱟᱞᱟᱣ ᱮᱱᱟ ᱯᱷᱮᱠᱴᱨᱤ ᱨᱮ ᱯᱷᱮᱠᱴᱨᱤ ᱨᱮ ᱯᱨᱚᱛᱷᱚᱢ ᱫᱚ ᱰᱨᱟᱯ ᱨᱮᱠᱚ ᱫᱚᱦᱚᱭᱮᱫ ᱠᱟᱱᱟ ᱢᱟᱱᱮ ᱚᱱᱟ ᱫᱚ ᱚᱸᱰᱮ ᱠᱚ ᱨᱚᱦᱚᱲ ᱦᱚᱪᱚᱭᱟ ᱨᱚᱦᱚᱲ ᱵᱟᱲᱟ ᱠᱟᱛᱮᱫ ᱛᱟᱨᱯᱚᱨᱮ ᱚᱱᱟ ᱠᱚ ᱰᱟᱭᱨᱮᱠ ᱥᱤᱴᱤ ᱥᱤ ᱠᱚ ᱠᱩᱞᱟ ᱟᱨ ᱚᱸᱰᱮ ᱠᱷᱚᱡ ᱚᱱᱟ ᱛᱤᱱ ᱨᱮᱠᱚ ᱵᱷᱚᱨᱟᱣ-ᱟ ᱛᱟᱯᱚᱨᱮ ᱚᱱᱟ ᱚᱱᱟ ᱚᱱᱟ ᱨᱤᱫᱚᱜᱼᱟ ᱨᱤᱫ ᱠᱟᱛᱮᱫ ᱚᱱᱟ ᱠᱚ ᱚᱱᱟ ᱛᱟᱯᱚᱨᱮ ᱱᱟᱥᱮ ᱱᱟᱥᱮ ᱜᱳᱞ ᱠᱟᱛᱮᱫ ᱠᱟᱛᱮᱫ ᱚᱱᱟ ᱠᱚ ᱨᱟᱣᱩᱱᱰ ᱦᱚᱪᱚᱭ-ᱟ ᱨᱟᱣᱩᱱᱰ ᱠᱟᱛᱮᱫ ᱚᱱᱟ ᱪᱟᱞᱟᱜᱼᱟ ᱚᱱᱟ ᱥᱤᱴᱤᱥᱤ ᱨᱮ ᱚᱸᱰᱮ ᱫᱚ ᱮᱠᱫᱚᱢ ᱯᱩᱨᱟᱹ ᱴᱮᱢᱯᱟᱨᱮᱪᱟᱨ ᱛᱮ ᱯᱩᱨᱟᱹ ᱦᱟᱭ ᱴᱮᱢᱯᱟᱨᱮᱪᱟᱨ ᱛᱮ ᱚᱱᱟ ᱠᱚ ᱟᱛᱟᱭᱟ᱾ ᱟᱛᱟ ᱠᱟᱛᱮᱫ ᱚᱱᱟ ᱪᱟᱞᱟᱜᱼᱟ ᱦᱟᱸᱰᱮ ᱢᱮᱱ ᱯᱷᱮᱠᱴᱨᱤ ᱨᱮ ᱚᱱᱟ ᱫᱚ ᱚᱸᱰᱮ ᱠᱚ ᱵᱷᱟᱜᱟ ᱟᱨᱦᱚᱸ ᱢᱟᱱᱮ ᱠᱮᱢᱤᱠᱮᱞ ᱴᱮᱢᱤᱠᱮᱞ ᱫᱚ ᱪᱮᱫ ᱦᱚᱸ ᱵᱟᱠᱚ ᱞᱟᱜᱟᱣᱟᱜ ᱠᱟᱱᱟ ᱮᱠᱫᱚᱢ ᱚᱱᱟ ᱫᱚ ᱡᱤᱱᱩᱭᱮᱱ ᱛᱮ ᱢᱮᱱᱟᱜ ᱟ
ᱚ ᱚᱱᱟᱜᱮ ᱯᱮᱠᱮᱴ ᱠᱟᱛᱮᱜ ᱦᱤᱡᱩᱜ ᱠᱟᱱᱟ ᱥᱮ?
ᱦᱮᱸ ᱦᱮᱸ
ᱤᱧ ᱫᱚ ᱟᱞᱮ ᱫᱚ ᱵᱟᱞᱮ ᱵᱟᱲᱟᱭ ᱛᱟᱦᱮᱱᱟ
ᱟᱨ ᱚᱱᱟ ᱪᱟ ᱟᱨ ᱤᱭᱟᱹ ᱟᱱᱟᱨᱚᱥ ᱵᱟᱫ ᱠᱟᱛᱮᱫ ᱟᱨᱚ ᱪᱮᱫ ᱠᱚᱯᱮ ᱪᱟᱥ ᱜᱮᱭᱟ?
ᱟᱞᱮ ᱥᱮᱫ ᱱᱚᱛᱮ ᱚᱱᱟ ᱵᱟᱫ ᱠᱟᱛᱮᱫ ᱫᱚ ᱟᱨ ᱱᱚᱛᱮ ᱫᱚ ᱪᱮᱫ ᱦᱚᱸ ᱵᱟᱹᱱᱩᱜᱼᱟ᱾
ᱚ ᱢᱟᱱᱮ ᱚᱱᱟᱜᱮ ᱡᱟᱹᱥᱛᱤ ᱯᱮ ᱪᱟᱥ
ᱦᱮᱸ ᱮᱸ ᱟᱞᱮ ᱥᱮᱫ ᱫᱚ ᱚᱱᱟᱜᱮ ᱡᱟᱹᱥᱛᱤ ᱟᱱᱟᱨᱚᱥ ᱟᱨ ᱪᱟ᱾
ᱚ ᱟᱨ ᱥᱟᱠ ᱥᱚᱵᱽᱡᱤ ᱠᱚ ᱪᱮᱫ ᱦᱚᱸ ᱵᱟᱠᱚ ᱪᱟᱥ ᱛᱟᱯᱮ
ᱥᱟᱠ ᱥᱚᱵᱽᱡᱤ ᱱᱚᱛᱮ ᱫᱚ ᱡᱟᱹᱥᱛᱤ ᱫᱚ ᱵᱟᱝ ᱦᱩᱭᱩᱜᱼᱟ ᱠᱤᱱᱛᱩ ᱚᱲᱟᱜ ᱨᱮ ᱡᱚᱢ ᱵᱟᱲᱟᱭ ᱞᱟᱹᱜᱤᱫ ᱫᱚ ᱦᱩᱭᱩᱜ ᱦᱩᱭᱩᱜ ᱠᱟᱱ ᱜᱮᱭᱟ ᱚᱱᱟ ᱠᱚ ᱨᱚᱦᱚᱭ ᱵᱟᱲᱟ ᱦᱩᱭᱩᱜ ᱠᱟᱱᱟ᱾
ᱚ ᱟᱪᱪᱷᱟ
ᱫᱚ ᱦᱩᱭᱩᱜ ᱜᱮᱭᱟ ᱢᱟᱱᱮ ᱟᱞᱮᱥᱮᱫ ᱠᱷᱚᱱ ᱦᱟᱱᱛᱮ ᱦᱟᱱᱛᱮ ᱢᱤᱫᱥᱚ ᱢᱤᱫᱥᱚ ᱠᱤᱞᱳᱢᱤᱴᱟᱨ᱾ ᱯᱚᱧᱪᱟᱥ ᱠᱤᱞᱳᱢᱤᱴᱟᱨ ᱥᱟᱜᱤᱧ ᱛᱮ ᱦᱩᱭᱩᱜ ᱠᱟᱱᱟ
ᱚ ᱟᱪᱪᱷᱟ ᱟᱪᱪᱷᱟ ᱦᱮᱸ ᱦᱮᱸ
ᱟᱢᱫᱚ ᱚᱠᱟ ᱠᱷᱚᱡ ᱵᱟᱝᱞᱟᱫᱮᱥ ᱠᱷᱚᱱᱟᱜ ᱥᱮ ᱤᱱᱰᱤᱭᱟ ᱠᱷᱚᱱᱟᱜ?
ᱤᱧ ᱫᱚ ᱵᱮᱝᱜᱚᱞ᱾
ᱚᱳᱭᱮᱥᱴ ᱵᱮᱝᱜᱚᱞ ᱚ ᱤᱧ ᱦᱚᱸ ᱚᱭᱮᱥᱴ ᱵᱮᱝᱜᱚᱞ ᱠᱷᱚᱡ ᱟᱪᱪᱷᱟ ᱟᱪᱪᱷᱟ
ᱚ ᱟᱪᱪᱷᱟ
ᱟᱞᱮ ᱫᱚ ᱱᱤᱛᱚᱜ ᱱᱤᱛᱚᱜ ᱦᱩᱲᱩ ᱠᱚᱞᱮ ᱨᱚᱦᱚᱭᱮᱫᱟ ᱚᱱᱟ ᱠᱚᱜᱮ᱾ ᱠᱟᱹᱢᱤ ᱵᱟᱲᱟ ᱦᱩᱭᱩᱜ ᱠᱟᱱᱟ᱾
ᱦᱩᱸ ᱟᱨ ᱦᱩᱞ ᱢᱟᱱᱟᱣ ᱦᱩᱞ ᱢᱟᱦᱟ ᱢᱟᱱᱟᱣ ᱵᱟᱲᱟ ᱦᱩᱭᱱᱟ?
ᱦᱮᱸ ᱦᱩᱞ ᱢᱟᱦᱟ ᱢᱟᱲᱟᱝ ᱦᱩᱭ ᱠᱟᱱᱟ ᱚᱱᱟᱢᱟ ᱛᱤᱨᱤᱥ ᱡᱩᱱ ᱨᱮ
ᱦᱮᱸ ᱦᱮᱸ ᱛᱤᱨᱤᱥ ᱡᱩᱱ ᱨᱮ
ᱟᱵᱚᱣᱟᱜ ᱠᱟᱱᱟ ᱢᱟᱱᱟᱣ ᱜᱮ ᱞᱟᱜᱟᱜ ᱜᱮᱭᱟ ᱥᱮ
ᱢᱮᱱᱫᱟᱹᱧ ᱪᱮᱫ ᱦᱩᱞ ᱢᱟᱦᱟ ᱫᱚ ᱛᱤᱱᱟᱹᱜ ᱵᱚᱪᱷᱚᱨ ᱦᱩᱭᱮᱱᱟ
ᱟᱸ
ᱦᱩᱞ ᱢᱟᱦᱟ ᱢᱟᱱᱮ ᱛᱤᱱᱟᱹᱜ ᱵᱚᱪᱷᱚᱨ ᱦᱩᱭᱱᱟ ᱦᱩᱭ ᱢᱟᱱᱮ ᱦᱩᱞ ᱩᱛᱥᱚᱵᱽ ᱢᱟᱱᱮ ᱯᱷᱮᱥᱴᱤᱵᱮᱞ ᱠᱚ ᱢᱟᱱᱟᱣᱫᱟ ᱯᱨᱳᱜᱨᱟᱢ ᱛᱮᱫ
ᱩᱞ
ᱢᱟᱱᱮ ᱟᱴᱷᱨᱚᱥᱚ ᱯᱟᱪᱯᱟᱱᱱᱚ ᱨᱮᱢᱟ ᱮᱸ ᱦᱩᱞ ᱢᱟᱦᱟ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ ᱦᱮᱞᱳ ᱦᱮᱸ ᱢᱮᱱᱢᱮ ᱱᱤᱛᱚᱜ
ᱦᱮᱸ ᱢᱮᱱᱫᱟᱹᱧ ᱡᱮ ᱢᱟᱱᱮ ᱦᱩᱞ ᱢᱟᱦᱟ
ᱢᱮᱱᱫᱟᱹᱧ ᱪᱮᱫ ᱟᱴᱷᱟᱨᱚᱥᱚ ᱯᱚᱪᱯᱟᱱᱱᱚ ᱨᱮᱢᱟ ᱦᱩᱞ ᱦᱩᱞ ᱦᱩᱞ ᱦᱩᱭ ᱞᱮᱱᱟ ᱛᱚ?
ᱦᱮᱸ ᱦᱮᱸ ᱦᱮᱸ
ᱦᱩᱞ ᱫᱤᱵᱚᱥ ᱦᱮᱸ ᱩᱱ ᱨᱮᱜᱮ ᱢᱟᱠᱚ ᱞᱟᱹᱲᱦᱟᱹᱭ ᱞᱮᱱᱟ᱾ ᱥᱤᱫᱩ ᱥᱤᱫᱩ ᱢᱩᱨᱢᱩ ᱠᱟᱹᱱᱦᱩ ᱢᱩᱨᱢᱩ ᱟᱫᱚ ᱫᱩ ᱦᱟᱡᱟᱨ ᱪᱷᱟᱵᱤᱥ ᱫᱷᱟᱹᱵᱤᱡ ᱛᱤᱱᱟᱹᱜ ᱛᱤᱱᱟᱹᱜ ᱦᱩᱭᱱᱟ? ᱛᱤᱱᱟᱹᱜ ᱵᱚᱪᱷᱚᱨ?
ᱚᱱᱟ ᱥᱟᱫᱷᱤᱱ ᱠᱟᱛ
ᱢᱟᱱᱮ ᱦᱮᱸ ᱦᱮᱸ ᱦᱮᱸ ᱦᱮᱸ ᱢᱟᱱᱮ ᱚᱱᱟ ᱵᱤᱫᱽᱫᱨᱳ ᱦᱩᱭ ᱠᱟᱛᱮᱫ ᱛᱮᱫ ᱢᱟᱱᱮ ᱵᱤᱫᱽᱨᱚᱦᱚ ᱚᱠᱟᱴᱟᱜ ᱦᱩᱞ ᱢᱟᱦᱟ ᱵᱤᱫᱽᱨᱚᱦᱚ ᱦᱩᱭ ᱞᱮᱱᱟ ᱚᱱᱟ ᱯᱚᱨᱮ
ᱚ ᱢᱚᱴᱟᱢᱩᱴᱤ ᱦᱩᱭ ᱠᱟᱱᱟ ᱱᱤᱛᱚᱜ
ᱢᱟᱱᱮ ᱢᱤᱫᱥᱚ ᱮᱠᱟᱛᱳᱨ ᱥᱮ ᱵᱟᱦᱟᱛᱳᱨ ᱡᱚᱛ ᱛᱚ ᱠᱚ ᱚᱞ ᱵᱟᱲᱟᱭᱮᱫ ᱠᱟᱱᱟ ᱛᱚ ᱵᱟᱦᱟᱛᱳᱚᱨ ᱵᱟᱦᱟᱛᱳᱨ ᱤᱧ ᱢᱟᱧ ᱦᱮᱸ ᱧᱮᱞᱮᱫ ᱠᱟᱱ ᱮᱠᱟᱛᱛᱳᱨ ᱦᱩᱭᱩᱜ ᱠᱟᱱᱟ ᱢᱟᱱᱮ ᱢᱤᱫᱥᱚ ᱮᱠᱟᱛᱛᱳᱨ ᱵᱚᱪᱷᱚᱨ
ᱦᱮᱸ ᱚᱱᱠᱟ ᱜᱮ ᱦᱩᱭ ᱠᱟᱱᱟ
ᱟᱯᱮ ᱟᱹᱛᱩ ᱠᱚᱨᱮ ᱯᱮ ᱢᱟᱱᱟᱣᱮᱫ ᱠᱟᱱᱟ ᱥᱮ ᱚᱱᱟ ᱪᱮᱫ ᱠᱚ ᱢᱮᱛ
ᱟᱹᱛᱩ ᱨᱮᱜᱮ ᱟᱹᱛᱩ ᱨᱮᱜᱮ ᱟᱞᱮ ᱟᱹᱛᱩ ᱨᱮᱜᱮ ᱱᱚᱰᱮ ᱥᱤᱫᱩ ᱠᱟᱹᱱᱩ ᱮ ᱩᱱᱠᱤᱱᱟᱜ ᱢᱩᱨᱛᱤ ᱢᱮᱱᱟᱜ-ᱟ ᱥᱤᱫᱩ ᱠᱟᱹᱱᱩᱣᱟᱜ ᱚᱸᱰᱮ ᱜᱮ ᱢᱟᱱᱟᱣ ᱦᱩᱭᱩᱜ-ᱟ᱾ ᱟᱯᱮ ᱥᱮᱫ ᱫᱚᱯᱮ ᱢᱟᱱᱟᱣ ᱠᱮᱫᱟ ᱥᱮ ᱵᱟᱝ?
ᱦᱮᱸ ᱦᱮᱸ ᱦᱮᱸ ᱟᱹᱰᱤ ᱵᱮᱥ ᱵᱟᱲᱟ ᱜᱮᱞᱮ ᱢᱟᱱᱟᱣ ᱵᱟᱲᱟ ᱠᱮᱫᱟ
ᱟᱪᱪᱷᱟ ᱟᱹᱰᱤ ᱱᱟᱯᱟᱭ
ᱚᱱᱟᱫᱚ ᱟᱵᱚ ᱠᱚᱣᱟᱜ ᱠᱟᱱᱟ ᱚᱱᱟ ᱠᱚᱫᱚ ᱢᱟᱱᱟᱣ ᱜᱮ ᱫᱚᱨᱠᱟᱨ ᱟᱹᱰᱤ ᱞᱟᱹᱠᱛᱤ ᱠᱟᱱᱟ ᱵᱮᱱᱟᱣ ᱞᱟᱹᱠᱛᱤ
ᱦᱩᱸ ᱟᱵᱚᱣᱟᱜ ᱠᱟᱱ ᱜᱮᱭᱟ ᱤᱭᱟ. ᱫᱟᱜ ᱵᱟᱲᱟᱭ ᱫᱟ ᱥᱮ ᱵᱟᱝ ᱟᱯᱮ ᱥᱮᱫ ᱫᱚ
ᱟᱞᱮ ᱥᱮᱫ ᱫᱚ